ᱦᱮᱞᱳ᱾
ᱨᱚᱲ ᱟᱸᱡᱚᱢᱚᱜ ᱠᱟᱱᱟ ᱥᱮ ᱵᱟᱝ?
ᱦᱮᱸ ᱨᱚᱲ ᱟᱸᱡᱚᱢᱚᱜ ᱠᱟᱱᱟ, ᱤᱧᱟᱹᱜ ᱟᱸᱡᱚᱢᱚᱜ ᱠᱟᱱᱟ?
ᱦᱮᱸ ᱟᱸᱡᱚᱢᱚᱜ ᱠᱟᱱᱟ।
ᱦᱮᱸ ᱛᱟᱦᱚᱞᱮ ᱪᱮᱫ ᱠᱚ ᱪᱤᱠᱟᱹ ᱵᱟᱲᱟ ᱦᱩᱭᱩᱜ ᱠᱟᱱᱟ?
ᱪᱤᱠᱟᱹ ᱦᱚᱸ ᱵᱟᱝ ᱦᱚᱜᱼᱚᱭ ᱦᱟᱸᱜ ᱠᱷᱟᱱ ᱚᱲᱟᱜ ᱪᱟᱞᱟᱜ ᱦᱩᱭᱩᱜ ᱠᱟᱱᱟ ᱠᱷᱮᱛ ᱥᱮᱫ ᱠᱷᱚᱱ।
ᱚ ᱟᱹᱰᱤ ᱞᱚᱜᱚᱱ ᱠᱟᱹᱢᱤ ᱠᱚᱢ ᱥᱟᱹᱛ ᱵᱟᱲᱟ ᱜᱚᱫ ᱠᱮᱫᱟ?
ᱦᱮᱸ ᱥᱟᱹᱛ ᱦᱩᱭᱮᱱ ᱜᱮᱭᱟ ᱞᱚᱜᱚᱱ ᱜᱮ। ᱟᱫᱚ ᱦᱟᱸᱜ ᱠᱷᱟᱱ ᱛᱤᱦᱤᱧ ᱫᱚ ᱩᱱᱟᱹᱜ ᱫᱚ ᱵᱟᱝ ᱠᱟᱹᱢᱤ ᱦᱩᱭ ᱞᱮᱱᱟ ᱛᱚ ᱟᱫᱚ ᱪᱟᱬᱜᱮ ᱨᱩᱣᱟᱹᱲ ᱦᱩᱭᱩᱜ ᱠᱟᱱᱟ ᱛᱤᱦᱤᱧ ᱫᱚ।
ᱚ ᱦᱮᱸ। ᱦᱮᱸ ᱛᱚ ᱟᱞᱮ ᱫᱚ ᱦᱟᱯᱮ ᱟᱹᱣᱨᱤ ᱞᱮ ᱪᱟᱵᱟᱭᱟ ᱟᱹᱣᱨᱤ ᱞᱮ ᱪᱟᱞᱟᱜᱼᱟ, ᱦᱚᱜᱼᱚᱭ ᱠᱟᱹᱢᱤ ᱪᱟᱞᱟᱜ ᱠᱟᱱ ᱜᱮᱭᱟ।
ᱠᱷᱮᱛ ᱨᱮᱜᱮ ᱢᱮᱱᱟᱜ ᱯᱮᱭᱟ ᱛᱚ।
ᱦᱮᱸ ᱦᱮᱛᱚᱜ ᱫᱚ ᱠᱷᱮᱛ ᱨᱮᱜᱮ ᱢᱮᱱᱟᱜ ᱞᱮᱭᱟ ᱟᱣᱨᱤ ᱞᱮ ᱪᱟᱞᱟᱜᱼᱟ।
ᱚ ᱵᱷᱤᱛᱟᱹ ᱠᱚᱯᱮ ᱦᱟᱜ ᱠᱮᱫᱟ ᱥᱮ ᱵᱟᱝ?
ᱪᱮᱫ ᱠᱚ?
ᱵᱷᱤᱛᱟᱹ ᱠᱚᱯᱮ ᱢᱟᱜ ᱠᱮᱫᱟ ᱥᱮ ᱵᱟᱝ?
ᱦᱮᱸ ᱵᱷᱤᱛᱟᱹ ᱠᱚᱫᱚ ᱫᱚᱞᱮ ᱢᱟᱜ ᱫᱚᱞᱮ ᱢᱟᱭᱮᱫ ᱜᱮᱭᱟ ᱟᱣᱨᱤ ᱞᱮ ᱢᱟᱜ ᱪᱟᱵᱟᱭᱟ ᱢᱟᱜ ᱪᱟᱵᱟ ᱠᱩᱲᱟᱹᱜ ᱫᱚ ᱟᱹᱣᱨᱤ ᱠᱩᱲᱟᱹᱜᱼᱟ ᱟᱨ ᱠᱟᱹᱴᱤᱡ ᱠᱷᱟᱱ ᱜᱮ ᱠᱩᱲᱟᱹᱜ-ᱟ᱾
ᱚ ᱛᱚᱞᱟ ᱫᱚ ᱛᱟᱦᱚᱞᱮ ᱛᱤᱱᱟᱹᱜ ᱜᱟᱱ ᱮᱨ ᱦᱩᱭ ᱠᱟᱱ ᱛᱟᱦᱮᱸᱫ?
ᱦᱮᱸ ᱛᱚᱞᱟ ᱫᱚ ᱢᱟᱱᱮ ᱨᱚᱦᱚᱭ ᱠᱩᱲᱟᱹᱣ ᱞᱮᱠᱟ ᱫᱚ ᱮᱨ ᱫᱚᱞᱮ ᱮᱨ ᱠᱟᱜ ᱜᱮᱭᱟ᱾
ᱛᱚᱞᱟ ᱠᱚᱫᱚ ᱦᱟᱜᱠᱷᱟᱱ ᱟᱯᱮ ᱥᱮᱫ ᱫᱚ ᱛᱩᱫ ᱟᱯᱮ ᱜᱮᱯᱮ ᱛᱩᱫ ᱜᱮᱭᱟ ᱥᱮ ᱠᱷᱟᱱ ᱠᱟᱹᱢᱤᱱ ᱠᱚ ᱞᱟᱜᱟᱣ ᱦᱩᱭ ᱠᱟᱱᱟ᱾
ᱦᱮᱸ ᱠᱟᱹᱢᱤᱱ ᱠᱚᱫᱚ ᱞᱮ ᱞᱟᱜᱟᱣ ᱫᱚᱞᱮ ᱞᱟᱜᱟᱣ ᱠᱚ ᱜᱮᱭᱟ ᱦᱟᱜ ᱟᱞᱮᱭᱟᱜ ᱫᱚ ᱢᱟᱱᱮᱼᱼ ᱮᱠᱞᱟ ᱛᱮᱫᱚ ᱵᱟᱝ ᱜᱟᱱᱚᱜᱼᱟ ᱥᱮ ᱟᱢᱫᱟ ᱫᱷᱮᱨ ᱜᱮᱭᱟ ᱚᱱᱟ ᱠᱷᱟᱹᱛᱤᱨ ᱠᱟᱹᱢᱤᱱ ᱠᱚᱫᱚᱞᱮ ᱞᱟᱜᱟᱣ ᱫᱚᱞᱮ ᱞᱟᱜᱟᱣ ᱠᱚᱜᱮᱭᱟ᱾
ᱚ᱾ ᱟᱪᱪᱷᱟ ᱟᱨ ᱤᱭᱟᱹ ᱪᱮᱫ ᱠᱚ ᱞᱮᱭᱟᱼᱼ ᱱᱚᱣᱟ ᱡᱟᱦᱟᱸ ᱠᱟᱹᱢᱤᱱ ᱯᱮ ᱞᱟᱜᱟᱣ ᱠᱚ ᱜᱮᱭᱟ ᱩᱱᱠᱩ ᱫᱚ ᱚᱠᱟ ᱞᱮᱠᱟ ᱠᱚ ᱦᱟᱛᱟᱣ ᱜᱮᱭᱟ ᱡᱟᱦᱟᱸᱼᱼ ᱟᱫᱚ ᱛᱚᱞᱟ ᱢᱤᱫ ᱜᱟᱱᱰᱟ ᱠᱟᱛᱮᱜ ᱥᱮ ᱛᱤᱱᱟᱹᱜ ᱜᱟᱱᱰᱟ ᱠᱚ ᱛᱩᱫ ᱫᱚ ᱛᱟᱦᱞᱮ ᱚᱱᱠᱟ ᱦᱤᱥᱟᱹᱵ ᱯᱚᱭᱥᱟ ᱠᱚ ᱦᱟᱛᱟᱣ ᱜᱮᱭᱟ ᱥᱮ ᱫᱤᱱ ᱨᱮ? ᱯᱚᱭᱥᱟ ᱠᱚ ᱦᱟᱛᱟᱣ ᱜᱮᱭᱟ ᱩᱱᱠᱩ ᱫᱚ?
ᱦᱮᱸ ᱢᱟᱱᱮ ᱚᱱᱠᱟ ᱫᱚ ᱵᱟᱝ ᱢᱟᱱᱮ ᱫᱚᱥ ᱜᱚᱱᱰᱟ ᱜᱟᱱ ᱠᱚ ᱛᱳᱛᱟ ᱟᱨ ᱱᱚᱝᱠᱟ ᱛᱤᱠᱤᱱ ᱦᱟᱹᱵᱤᱡ ᱠᱚ ᱠᱟᱹᱢᱤᱭᱟ ᱟᱨ ᱫᱤᱱ ᱢᱚᱡᱩᱨᱤ ᱛᱤᱱᱟᱹᱜ ᱛᱟᱦᱮᱱ ᱛᱟᱠᱚᱣᱟ ᱦᱟᱸᱜ ᱩᱱᱟᱹᱜ ᱜᱮᱠᱚ ᱦᱟᱛᱟᱣᱟᱠᱚ᱾
ᱟᱯᱮ ᱡᱚᱢ ᱠᱚᱫᱚ ᱯᱮ ᱮᱢᱟ ᱠᱚᱣᱟ ᱥᱮ ᱟᱠᱚ ᱛᱮᱜᱮ ᱠᱚ ᱡᱚᱢ ᱠᱚᱫᱚ ᱠᱚ ᱟᱹᱜᱩᱭ ᱜᱮᱭᱟ ᱚᱲᱟᱜ ᱠᱷᱚᱱ?
ᱦᱮᱸ ᱡᱚᱢ ᱧᱩ ᱫᱚ ᱟᱠᱚ ᱠᱷᱚᱱᱟᱜ ᱟᱠᱚ ᱴᱷᱮᱱ ᱠᱷᱚᱱᱟᱜ ᱜᱮᱠᱚ ᱡᱚᱢ ᱟᱹᱜᱩᱭᱟᱠᱚ ᱟᱞᱮ ᱫᱚ ᱢᱟᱱᱮ ᱵᱟᱞᱮ ᱮᱢᱟ ᱠᱚ᱾ ᱜᱮᱭᱟ ᱱᱚᱱᱛᱮ ᱫᱚ᱾
ᱚ᱾ ᱟᱞᱮ ᱥᱮᱫ ᱫᱚ ᱦᱟᱸᱜ ᱠᱷᱟᱱ ᱡᱚᱢ ᱧᱩ ᱠᱚᱫᱚ ᱦᱟᱸᱜ ᱠᱷᱟᱱ ᱮᱢᱟ ᱠᱚ ᱜᱮᱭᱟᱞᱮ ᱛᱚ ᱟᱞᱮ ᱫᱚ ᱾ ᱥᱮᱛᱟᱜ ᱨᱮᱠᱚ ᱪᱟᱞᱟᱜ ᱜᱮᱭᱟ ᱠᱷᱟᱹᱡᱟᱹᱲᱤ ᱞᱮ ᱮᱢᱟ ᱠᱚᱜᱮᱭᱟ ᱥᱮᱛᱟᱜ ᱨᱮ ᱾ ᱟᱨ ᱛᱤᱠᱤᱱ ᱵᱮᱲᱟ ᱫᱟᱜ ᱠᱷᱟᱱ ᱫᱟᱠᱟ ᱠᱚ ᱤᱫᱤ ᱠᱚᱜᱮ ᱜᱮᱭᱟ ᱾
ᱟᱯᱮ ᱥᱮᱫ ᱫᱚᱠᱚ ᱡᱚᱢ ᱡᱚᱢ ᱯᱮ ᱮᱢᱟ ᱠᱚᱜᱮᱭᱟ?
ᱦᱮᱸ ᱡᱚᱢ ᱢᱟ ᱡᱚᱢ ᱮᱢᱟ ᱠᱚ ᱠᱷᱟᱱ ᱱᱟᱜ ᱠᱷᱟᱱ ᱡᱟᱦᱟᱸ ᱫᱚ ᱟᱠᱚᱣᱟᱜ ᱠᱩᱲᱟᱹᱭ ᱫᱚ ᱦᱟᱸᱜ ᱠᱷᱟᱱ ᱠᱟᱹᱴᱤᱡ ᱫᱚ ᱠᱚᱢ ᱮᱢᱟ ᱠᱚᱜᱮ ᱦᱩᱭᱩᱜ ᱜᱮᱭᱟ ᱟᱫᱚ ᱡᱚᱢ ᱡᱩᱫᱤ ᱵᱟᱠᱚ ᱡᱚᱢ ᱠᱷᱟᱱ ᱟᱠᱚ ᱛᱮᱜᱮ ᱡᱩᱫᱤ ᱤᱫᱤ ᱡᱚᱱᱟ ᱛᱟᱦᱚᱞᱮ ᱚᱱᱟ ᱠᱩᱲᱟᱹᱭ ᱫᱟᱸᱜ ᱠᱷᱟᱱ ᱚᱱᱟ ᱫᱚ ᱡᱟᱹᱥᱛᱤ
ᱚ ᱦᱮᱸᱛᱚ ᱚᱱᱠᱟ ᱫᱚ ᱚᱱᱠᱟ ᱜᱮ, ᱟᱠᱚᱣᱟᱜ ᱛᱮ ᱡᱩᱫᱤ ᱠᱚ ᱡᱚᱢᱟ ᱛᱟᱦᱚᱞᱮ ᱠᱩᱲᱟᱹᱭ ᱫᱚ ᱮᱢᱟ ᱠᱚ ᱦᱩᱭᱩᱜ ᱛᱟᱢᱟ ᱡᱩᱫᱤᱢ ᱮᱢᱟ ᱠᱚᱣᱟ ᱛᱟᱦᱚᱞᱮ ᱠᱩᱲᱟᱹᱭ ᱠᱚᱢ ᱮᱢ ᱞᱟᱜᱟᱣᱟᱢᱟ ᱦᱮᱸᱥᱮ ᱾
ᱦᱮᱸ ᱟᱨ ᱛᱟᱦᱚᱞᱮ ᱦᱩᱲᱩ ᱠᱚᱫᱚ ᱪᱮᱫ ᱛᱮᱯᱮ ᱤᱨ ᱜᱮᱭᱟ?
ᱪᱮᱫ ᱛᱮᱞᱮ ᱤᱨ ᱜᱮᱭᱟ?
ᱦᱮᱸ ᱾
ᱫᱟᱛᱚᱴᱨᱚᱢ ᱛᱟᱞᱮ ᱤᱨ ᱫᱚᱞᱮ ᱤᱨ ᱵᱟᱲᱟᱭ ᱜᱮᱭᱟ ᱟᱨ ᱡᱩᱫᱤ ᱚᱱᱟ ᱫᱚᱢᱮ ᱟᱨᱠᱤ ᱞᱚᱥᱚᱫ-ᱯᱷᱚᱥᱚᱫ ᱠᱚᱨᱮ ᱠᱷᱟᱱ ᱫᱚ ᱜᱟᱹᱰᱤ ᱠᱚᱛᱮ ᱞᱮ ᱤᱨ ᱦᱚᱪᱚᱭᱟ ᱾
ᱚᱻ ᱟᱫᱚ ᱛᱟᱦᱞᱮ ᱚᱱᱟᱫ ᱦᱮᱲᱦᱮᱫ ᱫᱚ ᱦᱟᱜ ᱠᱷᱟᱱ ᱟᱯᱮ ᱥᱮᱫ ᱫᱚᱠᱚ ᱦᱮᱲᱦᱮᱫ ᱜᱮᱭᱟ ᱥᱮ ᱵᱟᱝ?
ᱦᱮᱸ ᱦᱮᱲᱦᱮᱫ ᱫᱚᱠᱚ ᱦᱮᱲᱦᱮᱫ ᱜᱮᱭᱟ, ᱵᱟᱢ ᱦᱮᱲᱦᱮᱫ ᱞᱮᱠᱷᱟᱱ ᱫᱚ ᱵᱟᱝ ᱜᱟᱱᱚᱜᱼᱟ ᱡᱟ ᱜᱷᱟᱥᱚᱜ ᱠᱟᱱᱟ ᱱᱮᱛᱟᱨ ᱡᱩᱫᱤ ᱵᱟᱢ ᱦᱮᱲᱦᱮᱫᱟᱱ ᱦᱩᱲᱩ ᱜᱮ ᱵᱟᱝ ᱦᱩᱭᱩᱜᱼᱟ ᱟᱨ ᱦᱮᱲᱦᱮᱫ ᱛᱮ ᱵᱟᱫᱽᱫᱷᱚ ᱡᱟᱞᱟ ᱦᱮᱲᱦᱮᱫ ᱫᱚ ᱦᱩᱭᱩᱜ ᱜᱮᱭᱟ‌ ᱾
ᱦᱮᱸ ᱦᱮᱡ ᱫᱚᱟᱜ ᱠᱟᱱᱟ ᱦᱮᱡ ᱞᱟᱜᱟᱜ ᱜᱮᱭᱟ ᱵᱟᱠᱷᱟᱱ ᱠᱷᱟᱱ ᱦᱩᱲᱩ ᱡᱚᱠᱷᱚᱱ ᱤᱨ ᱚᱠᱛᱚ ᱫᱚ ᱦᱟᱸᱜ ᱠᱷᱟᱱ ᱚᱱᱟ ᱟᱹᱰᱤ ᱡᱳᱨ ᱞᱟᱴᱟᱜ ᱜᱮᱭᱟ ᱥᱮ ᱟᱫᱚ ᱵᱤᱧ ᱠᱚ ᱟᱨᱦᱚᱸ ᱵᱤᱧ ᱠ ᱵᱤᱧ ᱠᱚ ᱛᱟᱦᱮᱱ ᱜᱮᱭᱟ ᱛᱚ ᱟᱫᱚ ᱚᱱᱟ ᱠᱷᱟᱹᱛᱤᱨ ᱛᱮ ᱦᱮᱲᱦᱮᱫ ᱫᱚ ᱦᱩᱭᱩᱜ ᱜᱮᱭᱟ ᱦᱩᱭᱥᱮ ᱾
ᱦᱟᱭ ᱾ ᱚᱱᱟ ᱠᱷᱟᱹᱛᱤᱨ ᱫᱚ ᱦᱮᱲᱦᱮᱫ ᱫᱚ ᱦᱩᱭᱩᱜ ᱜᱮᱭᱟ ᱵᱟᱠᱷᱟᱱ ᱫᱚ ᱦᱳᱲᱳ ᱫᱚ ᱮᱠᱫᱚᱢ ᱵᱟᱝ ᱦᱩᱭᱩᱜᱼᱟ, ᱜᱚᱡ ᱩᱛᱟᱹᱨᱚᱜᱼᱟ ᱾ ᱜᱷᱟᱥ ᱛᱮᱜᱮ᱾
ᱦᱮᱸ ᱟᱨ ᱨᱟᱱ ᱠᱚᱫᱚ ᱚᱠᱟ ᱞᱮᱠᱟ ᱯᱮ ᱮᱢᱟᱜ ᱜᱮᱭᱟ ᱯᱮ ᱚᱱᱛᱮ ᱫᱚ ᱡᱟᱦᱟᱸ ᱫᱚ ᱦᱩᱲᱩ ᱨᱮᱫᱚ?
ᱦᱮᱸ ᱮᱢ ᱫᱚ ᱨᱟᱱ ᱫᱚᱞᱮ ᱮᱢᱟᱜ ᱜᱮᱭᱟ ᱟᱨ ᱫᱚᱢᱮ ᱢᱟᱱᱮ ᱟᱲᱮ ᱟᱲᱮ ᱛᱮᱫᱚ ᱚᱱᱮ ᱡᱚᱝᱜᱚᱞ ᱥᱟᱯ ᱞᱮᱭᱟ ᱚᱱᱟᱞᱮ ᱮᱢᱟᱜ ᱜᱮᱭᱟ, ᱮᱸᱰᱮᱠᱷᱟᱱ ᱚᱱᱟ ᱫᱚ ᱟᱨ ᱛᱤᱱᱟᱹᱜ ᱮᱢ ᱥᱟᱯᱷᱟ ᱫᱟᱲᱮᱭᱟᱜᱼᱟ ᱚᱱᱟ ᱫᱚ ᱞᱟᱴᱟᱜ ᱜᱮᱭᱟ ᱥᱮ ᱡᱚᱝᱜᱚᱞ ᱥᱟᱯᱷᱟᱢ ᱮᱢᱟᱜ ᱠᱷᱟᱱ ᱫᱚ ᱤᱭᱟᱹ ᱩᱛᱟᱹᱨᱚᱜᱼᱟ ᱾
ᱦᱮᱸ ᱚᱱᱟ ᱠᱚᱫᱚ ᱦᱮᱸ ᱜᱚᱡ ᱩᱛ ᱞᱮᱱᱠᱷᱟᱱ ᱟᱫᱚ ᱚᱸᱰᱮ ᱫᱚ ᱥᱟᱯᱷᱟ ᱜᱮ ᱛᱟᱦᱮᱱᱟ, ᱟᱫᱚ ᱪᱤᱞᱤ ᱫᱚ ᱵᱟᱠᱚ ᱛᱟᱦᱮᱱ ᱜᱮᱭᱟ ᱥᱮ
ᱦᱚᱭ ᱪᱤᱞᱤ ᱦᱚᱸ ᱵᱟᱠᱚ ᱛᱟᱦᱮᱱᱟ ᱩᱱᱠᱩ ᱞᱟᱴᱟᱜ ᱜᱮ ᱵᱟᱝ ᱛᱟᱦᱮᱸ ᱞᱮᱱᱠᱷᱟᱱ ᱟᱫᱚ ᱪᱤᱞᱤ ᱠᱚ ᱛᱟᱦᱮᱱᱟ ᱵᱟᱝ ᱾
ᱦᱟᱸ ᱾ ᱟᱨ ᱜᱩᱨᱤᱡ ᱠᱷᱚᱛ ᱫᱚ ᱮᱢᱟᱜ ᱜᱮᱭᱟᱯ ᱥᱮ ᱵᱟᱝ ᱠᱷᱮᱛ ᱠᱚᱨᱮ ᱫᱚ?
ᱦᱮᱸ ᱜᱩᱨᱤᱡ ᱫᱚᱞᱮ ᱮᱢᱟᱜ ᱜᱮᱭᱟ, ᱜᱩᱨᱤᱡ ᱡᱩᱫᱤ ᱵᱟᱢ ᱮᱢᱟᱜᱼᱟ ᱦᱩᱲᱳ ᱫᱚ ᱵᱷᱟᱜᱤ ᱵᱟᱝ ᱦᱩᱭᱩᱜᱼᱟ ᱾ ᱜᱩᱨᱤᱡ ᱫᱚ ᱮᱢ ᱫᱚ ᱱᱤᱦᱟᱹᱛᱤ ᱜᱮ ᱫᱚᱨᱠᱟᱨ ᱜᱮ ᱾
ᱦᱮᱸ ᱜᱩᱨᱤᱡ ᱪᱷᱟᱲᱟ ᱫᱚ ᱠᱷᱟᱱ ᱜᱩᱨᱤᱡᱼᱟ ᱟᱨ ᱦᱚᱸ ᱱᱮᱛᱟᱨ ᱫᱚ ᱥᱟᱨ ᱠᱚᱠᱚ ᱮᱢᱟᱜ ᱠᱟᱱᱟ ᱛᱚ ᱟᱭᱢᱟ ᱜᱟᱱ ᱜᱮ ᱥᱟᱨ ᱧᱟᱢᱚᱜ ᱠᱟᱱᱟ ᱟᱹᱰᱤ ᱨᱚᱠᱚᱢᱟᱜ ᱜᱮ ᱾
ᱦᱮᱸ ᱟᱭᱢᱟ ᱟᱭᱢᱟ ᱧᱩᱛᱩᱢ ᱱᱟᱣᱟ ᱱᱟᱣᱟ ᱥᱟᱨ ᱩᱰᱩᱠ ᱟᱠᱟᱱᱟ ᱾ ᱮᱢ ᱫᱚᱠᱚ ᱮᱢᱟᱜ ᱠᱟᱱ ᱜᱮᱭᱟ ᱠᱚ ᱾
ᱦᱮᱸ ᱡᱟᱹᱥᱛᱤ ᱮᱢ ᱠᱟᱛᱮ ᱦᱚᱸ ᱟᱫᱚ ᱠᱷᱱ ᱦᱩᱭ ᱫᱚ ᱦᱩᱭᱩᱜᱼᱟ ᱦᱩᱲᱩ ᱫᱚ ᱡᱟᱦᱟᱸ ᱫᱚ ᱠᱷᱮᱛ ᱨᱮᱭᱟᱜ ᱦᱟᱥᱟ ᱠᱚᱫᱚ ᱵᱟᱹᱲᱤᱡᱚᱜ ᱠᱟᱱᱟ ᱥᱮ, ᱤᱭᱟᱹ ᱡᱟᱦᱟᱸ ᱫᱚ ᱮᱢ ᱞᱮᱠᱷᱟᱱ ᱫᱚ ᱥᱟᱨ ᱠᱚ ᱟᱨ ᱥᱟᱶᱛᱮ ᱩᱱᱠᱩ ᱡᱟᱦᱟᱸᱭ ᱟᱨ ᱞᱮᱸᱰᱮᱛ ᱠᱚ ᱢᱮᱱᱟᱜ ᱠᱚᱣᱟ ᱩᱱᱠᱩ ᱠᱚᱦᱚᱸ ᱠᱚ ᱜᱩᱡᱩᱜ ᱠᱟᱱᱟ ᱩᱱᱠᱩ ᱠᱚ ᱜᱚᱡ ᱞᱮᱱᱠᱷᱟᱱ ᱫᱚ ᱦᱟᱸᱜ ᱠᱷᱟᱱ ᱮ ᱪᱟᱥ ᱠᱚᱫᱚ ᱵᱟᱝ ᱦᱩᱭᱩᱜ ᱜᱮᱭᱟ ᱥᱮ ᱩᱱᱟᱹᱜ ᱪᱟᱬ ᱫᱚ ᱵᱷᱟᱞᱮ ᱴᱷᱤᱠ ᱜᱮᱭᱟ ᱥᱮ᱾
ᱦᱳᱭ ᱟᱨ ᱡᱟ ᱨᱚᱠᱚᱢ ᱠᱚ ᱮᱢᱟᱜ ᱠᱟᱱᱟ ᱠᱚ ᱥᱟᱨ ᱱᱮᱛᱟᱨ ᱦᱮᱸ ᱦᱚᱲᱢᱚ ᱠᱚᱨᱮ ᱦᱚᱸ ᱠᱷᱚᱛᱤ ᱟᱹᱜᱩᱭᱮᱫᱟᱭ ᱟᱨ ᱨᱳᱜᱽ ᱟᱡᱟᱨ ᱱᱟᱣᱟ ᱱᱟᱣᱟᱱᱟᱜ, ᱦᱚᱲᱢᱚ ᱨᱮ ᱤᱭᱟᱹᱜ ᱠᱟᱱᱟ᱾ ᱟᱨᱡᱟᱜ ᱠᱟᱱᱟ ᱛᱟᱦᱚᱞᱮ ᱦᱚᱲ ᱦᱚᱸ ᱡᱟᱹᱥᱛᱤ ᱫᱤᱱ ᱵᱟᱠᱚ ᱵᱟᱧ ᱵᱟᱧᱪᱟᱣ ᱫᱟᱲᱮᱭᱟᱜ ᱠᱟᱱᱟ ᱠᱚ ᱩᱛᱟᱹᱨᱚᱜ ᱠᱟᱱᱟ ᱠᱚ᱾
ᱦᱮᱸ ᱞᱟᱦᱟ ᱛᱮᱫᱚ ᱦᱟᱜ ᱠᱷᱟᱱ ᱡᱟᱦᱟᱸ ᱫᱚ, ᱦᱚᱲ ᱠᱚᱫᱚ ᱦᱟᱸᱜ ᱠᱷᱟᱱ ᱟᱵᱚ ᱦᱚᱲ ᱠᱚᱫᱚ ᱦᱟᱸᱜ ᱠᱷᱟᱱ ᱥᱟᱨ ᱠᱚᱫᱚ ᱵᱟᱝ ᱵᱟᱝ ᱛᱟᱦᱮᱸ ᱠᱟᱱᱟ ᱟᱨ ᱚᱱᱠᱟᱱ ᱥᱟᱨ ᱫᱚ ᱡᱟᱦᱟᱸ ᱫᱚ ᱠᱮᱢᱤᱠᱮᱞ ᱥᱟᱨ ᱠᱚᱫᱚ ᱵᱟᱝ ᱛᱟᱦᱮᱸ ᱠᱟᱱᱟ᱾ ᱱᱮᱛᱟᱨ ᱫᱚ ᱟᱹᱰᱤ ᱨᱚᱠᱚᱢ ᱥᱟᱨ ᱩᱰᱩᱠ ᱟᱠᱟᱱᱟ ᱛᱚ ᱟᱫᱚ ᱯᱟᱹᱦᱤᱞ ᱫᱚ ᱚᱱᱟ ᱠᱮᱢᱤᱠᱮᱞ ᱥᱟᱨ ᱵᱟᱝ ᱛᱟᱦᱮᱸ ᱠᱟᱱ ᱠᱷᱟᱹᱛᱤᱨ ᱛᱮ ᱟᱫᱚ ᱦᱚᱲ ᱠᱚᱦᱚᱸ ᱚᱱᱠᱟᱜ ᱜᱮ ᱟᱹᱰᱤ ᱫᱤᱱ ᱠᱚ ᱵᱟᱧᱪᱟᱜ ᱛᱟᱦᱮᱸᱫ᱾
ᱦᱮᱸ ᱟᱭᱢᱟ ᱫᱤᱱ ᱠᱚ ᱵᱟᱧᱪᱟᱜ ᱛᱟᱦᱮᱸᱫ ᱱᱮᱛᱟᱨ ᱫᱚ ᱚᱱᱟ ᱥᱟᱨ ᱠᱚ ᱮᱢ ᱠᱟᱛᱮᱫ ᱜᱮ ᱡᱷᱚᱛᱚ ᱢᱟᱱᱮ ᱪᱟᱵᱟ ᱠᱟᱱᱟ ᱱᱟᱣᱟ ᱱᱟᱣᱟ ᱨᱳᱜᱽ ᱠᱚ ᱧᱟᱢᱚᱜ ᱠᱟᱱᱟ ᱰᱟᱠᱛᱟᱨ ᱴᱷᱮᱱ ᱦᱚᱸ ᱨᱟᱱ ᱠᱚ ᱵᱟᱝ ᱧᱟᱯᱟᱢ ᱠᱟᱱᱟ ᱟᱨ ᱰᱟᱠᱛᱟᱨ ᱦᱚᱸ ᱵᱟᱠᱚ ᱵᱩᱡᱽ ᱫᱟᱲᱮᱭᱟᱜ ᱠᱟᱱᱟ ᱡᱮ ᱪᱮᱫ ᱨᱩᱠᱷ ᱦᱩᱭ ᱟᱠᱟᱱᱟ
ᱦᱮᱸ ᱚᱱᱟ ᱥᱟᱶ ᱛᱮ ᱟᱭᱢᱟ ᱜᱟᱱ ᱜᱮᱼᱼ ᱟᱹᱰᱤ ᱨᱚᱠᱚᱢ ᱛᱮ ᱟᱵᱚ ᱱᱚᱣᱟ ᱨᱚᱜᱽ ᱠᱚ ᱫᱚ ᱦᱩᱭᱩᱜ ᱠᱟᱱ ᱛᱟᱵᱚᱱᱟ ᱟᱵᱚ- ᱟᱵᱚ ᱛᱮ ᱜᱮ ᱨᱳᱜᱽ ᱵᱚᱱᱼᱼ ᱟᱹᱥᱩᱞ ᱡᱚᱝ ᱠᱟᱱᱟ ᱥᱮ ᱵᱚᱱ ᱧᱩ ᱡᱚᱢ ᱠᱟᱱᱟ ᱦᱚᱭ ᱥᱮᱼᱼ
ᱦᱮᱸ ᱱᱤᱡᱮ-ᱱᱤᱡᱮ ᱛᱮ ᱜᱮ ᱨᱚᱜᱽ ᱫᱚ ᱟᱨᱡᱟᱣ ᱡᱚᱝᱚᱜ ᱠᱟᱱᱟ ᱵᱚᱱᱼᱼ
ᱡᱮᱢᱚᱱ ᱟᱵᱚ ᱜᱮ ᱟᱸᱠᱷᱟᱱᱟ ᱱᱚᱣᱟ ᱞᱟᱭᱚᱝ ᱫᱚ ᱵᱚᱱ ᱵᱟᱹᱲᱤᱡ ᱜᱮᱭᱟ ᱥᱮᱼᱼ
ᱦᱮᱸ ᱟᱵᱚᱣᱟᱜ ᱫᱚᱥ ᱛᱮ ᱜᱮ ᱦᱩᱭᱩᱜ ᱠᱟᱱᱟ ᱧᱮᱞ ᱫᱚᱼᱼ ᱡᱮᱢᱚᱱ ᱟᱨ ᱦᱚᱸ ᱵᱤᱨ ᱜᱟᱡᱟᱲ ᱠᱚ ᱠᱚ ᱢᱟᱜ ᱥᱟᱯᱷᱟᱭ ᱮᱫ ᱛᱮ ᱱᱟᱣᱟ ᱯᱷᱮᱠᱴᱨᱤ ᱠᱚ ᱠᱚ ᱵᱮᱱᱟᱣ ᱮᱫᱟ ᱛᱟᱦᱞᱮᱼᱼ ᱯᱷᱮᱠᱴᱨᱤ ᱵᱮᱱᱟᱣ ᱠᱟᱛᱮ ᱦᱚᱸ ᱫᱷᱟᱹᱨᱛᱤ ᱠᱚ ᱫᱷᱩᱥᱟᱹᱜ ᱠᱟᱱᱟ ᱥᱮ ᱫᱷᱩᱶᱟᱹ ᱠᱚ ᱛᱮ ᱯᱮᱨᱮᱡ ᱪᱟᱵᱟᱜ ᱠᱟᱱᱟ
ᱦᱮᱸ ᱚᱱᱟ ᱛᱮ ᱦᱚᱸ ᱟᱨ ᱦᱚᱸᱼᱼ ᱡᱟᱦᱟᱸ ᱯᱷᱮᱠᱴᱨᱤᱢ ᱞᱟᱹᱭ ᱠᱮᱫᱟ ᱚᱱᱟ ᱯᱷᱮᱠᱴᱨᱤ ᱨᱮᱭᱟᱜ ᱡᱟᱦᱟᱸ ᱫᱚᱼᱼ ᱵᱟᱹᱲᱤᱡ ᱫᱟᱜ ᱠᱚ ᱡᱟᱦᱟᱱᱟᱜ ᱚᱱᱟ ᱠᱮᱢᱤᱠᱮᱞ ᱠᱚ ᱚᱱᱟ ᱠᱚ ᱫᱟᱜ ᱨᱮ ᱢᱮᱥᱟᱜ ᱠᱟᱱᱟ ᱥᱮ ᱚᱱᱟ ᱫᱟᱜ ᱠᱚᱛᱮ ᱜᱮ ᱟᱵᱚ ᱛᱚ ᱦᱟᱸᱜ ᱠᱷᱟᱱ ᱚᱱᱟ ᱫᱟᱜᱼᱼ ᱡᱮᱢᱚᱱ ᱪᱟᱥ ᱜᱮᱭᱟᱹ ᱥᱮᱼᱼ ᱚᱱᱟ ᱨᱮ ᱜᱮ ᱛᱷᱟᱹᱨᱤ ᱵᱟᱹᱴᱤ ᱠᱚ ᱵᱚᱱ ᱟᱹᱨᱩᱵ ᱠᱮᱭᱟ ᱟᱨ ᱚᱱᱟ ᱨᱮ ᱜᱮ ᱵᱚᱱ ᱡᱚᱢ ᱠᱮᱭᱟ ᱛᱟᱦᱞᱮᱼᱼ ᱚᱱᱟ ᱠᱷᱟᱹᱛᱤᱨ ᱛᱮ ᱦᱚᱸ ᱟᱵᱚᱣᱟᱜ ᱦᱚᱸ ᱟᱭᱢᱟ ᱜᱟᱱ ᱜᱮ ᱨᱚᱜᱽ ᱠᱚ ᱦᱩᱭᱩᱜ ᱠᱟᱱᱟ ᱥᱮᱼᱼ ᱟᱨ ᱦᱚᱸ ᱞᱟᱭᱚᱝ ᱵᱟᱹᱲᱤᱡᱚᱜ ᱠᱟᱱᱟ
ᱮᱦᱮᱸ ᱮᱠᱫᱚᱢ ᱮᱠᱫᱚᱢ ᱟᱨ ᱚᱱᱟ ᱠᱚ ᱫᱟᱜ ᱜᱮ ᱞᱟᱛᱟᱨ ᱨᱮ ᱵᱚᱞᱚᱱ ᱠᱟᱱᱟ ᱥᱮ ᱟᱨ ᱚᱱᱟ ᱫᱟᱜ ᱜᱮ ᱟᱨᱦᱚᱸ ᱠᱷᱟᱹᱭᱨᱟᱹ ᱫᱟᱛᱮ ᱩᱰᱩᱠᱚᱜ ᱠᱟᱱᱟ ᱛᱟᱦᱞᱮ ᱚᱱᱟ ᱫᱚ ᱚᱱᱟ ᱫᱟᱜ ᱥᱟᱶ ᱛᱮ ᱢᱮᱥᱟᱜ ᱠᱟᱱ ᱜᱮᱭᱟ ᱥᱮᱼᱼ
ᱦᱟᱸ ᱚᱱᱟ ᱛᱮᱦᱚᱸ ᱟᱹᱰᱤ ᱜᱟᱱ ᱜᱮ ᱵᱟᱹᱲᱤᱡᱚᱜ ᱠᱟᱱᱟ ᱟᱨ ᱦᱚᱸ ᱱᱚᱜᱼᱚᱭ ᱟ- ᱟᱹᱰᱤ ᱡᱟᱭᱜᱟ ᱨᱮ ᱜᱮ ᱦᱟᱸᱜ ᱮᱱ ᱠᱷᱟᱱ ᱫᱚ ᱵᱤᱨ ᱠᱚᱢ ᱢᱟᱜ ᱜᱤᱰᱤ ᱠᱟᱜ ᱠᱟᱱᱟ ᱚᱸᱰᱮ ᱜᱮ ᱟᱱᱠᱷᱟᱱ ᱟ ᱫᱚ ᱠᱟᱨᱠᱷᱟᱱᱟ ᱠᱚ ᱛᱮᱭᱟᱨ ᱫᱟᱼᱼ ᱟᱫᱚ ᱵᱤᱨ ᱨᱮᱱ ᱟᱫᱚ ᱟᱨ ᱦᱚᱸ ᱟᱵᱚ ᱦᱚᱲ ᱥᱟᱶ-ᱥᱟᱶ ᱛᱮ ᱟᱵᱚᱼᱼ ᱵᱤᱨ ᱨᱮᱱ ᱡᱤᱭᱟᱹᱞᱤ ᱠᱚᱣᱟᱜ ᱦᱚᱸ ᱡᱟᱭᱜᱟ ᱠᱚ ᱫᱚ ᱥᱮ ᱛᱟᱦᱮᱱ ᱴᱷᱟᱶ ᱠᱚ ᱫᱚ ᱦᱟᱸᱜ ᱠᱷᱟᱱ ᱠᱚ ᱟᱫ ᱤᱫᱤᱭ ᱮᱫᱟ
ᱦᱮᱸ ᱱᱮᱛᱟᱨ ᱫᱚ ᱡᱮᱢᱚᱱ ᱟᱭᱢᱟ ᱨᱚᱠᱚᱢ ᱡᱤᱭᱟᱹᱞᱤ ᱦᱚᱸ ᱵᱟᱠᱚ ᱧᱮᱞᱚᱜ ᱠᱟᱱᱟ ᱵᱤᱨ ᱜᱟᱡᱟᱲ ᱠᱷᱚᱱ ᱡᱚᱛᱚ ᱠᱚ ᱢᱟᱜ ᱪᱟᱵᱟᱭᱮᱫᱟ ᱥᱮ ᱟᱫᱚ ᱛᱟᱦᱞᱮ ᱩᱱᱠᱩ ᱫᱚ ᱵᱤᱨ ᱜᱟᱡᱟᱲ ᱨᱮ ᱜᱮ ᱠᱚ ᱛᱟᱦᱮᱱᱟ ᱛᱟᱦᱞᱮ ᱡᱩᱫᱤ ᱩᱱᱠᱩᱣᱟᱜᱼᱼ ᱚᱲᱟᱜ ᱫᱩᱣᱟᱹᱨ ᱨᱮᱜᱮᱢ ᱢᱟᱜ ᱨᱟᱹᱯᱩᱫ ᱟᱠᱟᱫᱟ ᱚᱠᱟ ᱨᱮ ᱠᱚ ᱛᱟᱦᱮᱱᱟ ᱩᱱᱠᱩ ᱫᱚ ᱚᱱᱟ ᱠᱷᱟᱹᱛᱤᱨ ᱜᱚᱡ ᱦᱚᱸ ᱠᱚ ᱜᱚᱡᱼᱼ ᱩᱫᱫᱷᱮᱠ ᱜᱚᱫ ᱟᱠᱟᱱᱟ ᱵᱟᱠᱚ ᱧᱟᱯᱟᱢ ᱠᱟᱱᱟ
ᱦᱟᱸᱻ ᱡᱤᱵᱽ ᱡᱤᱭᱟᱹᱞᱤ ᱠᱚ ᱫᱚᱱ ᱮᱫ ᱠᱷᱟᱱ ᱜᱚᱡ ᱫᱚ ᱟᱹᱰᱤ ᱟᱭᱢᱟ ᱜᱟᱱ ᱜᱮ ᱠᱚ ᱜᱩᱡᱩᱜ ᱠᱟᱱ ᱜᱮᱭᱟ ᱟᱨᱦᱚᱸ ᱱᱩᱠᱩ ᱦᱚᱸ ᱵᱤᱨ ᱨᱮᱱ ᱡᱟᱦᱟᱸ ᱡᱤᱭᱟᱹᱞᱤ ᱠᱚ ᱵᱚᱱ ᱜᱚᱡᱮᱫ ᱠᱚ ᱫᱚ ᱮᱠᱷᱟᱱ ᱚᱱᱟ ᱠᱚ ᱫᱚᱼᱼ ᱡᱩᱛᱚᱜ ᱠᱟᱱᱟ ᱥᱮ ᱵᱟᱝ ᱠᱟᱹᱴᱤᱡ ᱞᱟᱹᱭ ᱢᱮᱥᱮ ᱚᱱᱟ ᱱᱤᱡᱮ ᱛᱮᱼᱼ
ᱦᱮᱸ ᱩᱱᱠᱩ ᱫᱚ ᱢᱟᱱᱮ ᱩᱱᱠᱩᱣᱟᱜ ᱦᱚᱸ ᱢᱤᱫᱴᱮᱡ ᱡᱤᱣᱤ ᱢᱮᱱᱟᱜ ᱛᱟᱠᱚᱣᱟ ᱥᱮ ᱩᱱᱠᱩ ᱫᱚ ᱢᱟᱱᱮᱼᱼ ᱜᱚᱡ ᱫᱚ ᱪᱮᱫ ᱫᱚ ᱵᱟᱝ ᱠᱟᱱᱟ ᱟᱵᱚ ᱫᱚ ᱚᱠᱚᱭ ᱩᱱᱟᱹᱜ ᱢᱟᱹᱱᱢᱤ ᱢᱮᱱᱟᱜ ᱵᱚᱱᱟ ᱚᱠᱚᱭ ᱵᱩᱡᱷᱟᱹᱣᱜ ᱚᱠᱚ ᱢᱤᱫ ᱦᱚᱲ - ᱢᱤᱫ ᱦᱚᱲ ᱵᱩᱡᱷᱟᱹᱣ ᱞᱮᱠᱷᱟᱱ ᱫᱚ ᱵᱟᱝ ᱜᱟᱱᱚᱜᱼᱟ ᱥᱮ ᱟᱨ ᱢᱤᱫ ᱦᱚᱲ ᱵᱟᱨ ᱦᱚᱲ ᱵᱩᱡᱷᱟᱹᱣ ᱠᱟᱼᱼ ᱛᱮᱫ ᱵᱟᱝ ᱦᱩᱭᱩᱜᱼᱟ ᱟᱭᱢᱟ ᱦᱚᱲ ᱡᱚᱛᱚ ᱫᱤᱥᱚᱢ ᱨᱮᱱ ᱦᱚᱲ ᱢᱟᱹᱱᱢᱤ ᱵᱩᱡᱷᱟᱹᱣ ᱠᱚ ᱦᱩᱭᱩᱜᱼᱟ ᱛᱟᱦᱚᱞᱮ ᱩᱱᱠᱩ ᱡᱷᱚᱛᱚ ᱫᱚ ᱵᱟᱠᱚ ᱵᱩᱡᱷᱟᱹᱜᱼᱟ ᱥᱮ
ᱦᱮᱸ ᱡᱟᱦᱟᱢ ᱞᱟᱹᱭ ᱠᱮᱫ ᱫᱚ ᱚᱱᱟ ᱜᱮᱼᱼ ᱟᱫᱚ ᱦᱟᱸᱜ ᱠᱷᱟᱱ ᱚᱱᱟ ᱫᱚ ᱵᱟᱝ ᱩᱪᱤᱛᱚᱜ ᱠᱟᱱᱟ ᱱᱚᱣᱟ ᱵᱷᱤᱛᱤᱨ ᱨᱮᱱ ᱢᱤᱫᱴᱤᱜ ᱩᱱᱠᱩ ᱠᱚ ᱟᱫ ᱪᱟᱵᱟ ᱞᱮᱱ ᱠᱷᱟᱱ ᱛᱚ ᱱᱷᱟᱜ ᱠᱷᱟᱱᱼᱼ ᱟᱫ ᱞᱮᱱ ᱠᱷᱟᱱ ᱫᱚ ᱟᱫᱚᱜ ᱠᱷᱟᱱ ᱛᱤᱥ ᱦᱚᱸ ᱵᱟᱵᱚᱱ ᱧᱮᱞ ᱧᱟᱢ ᱠᱚᱣᱟ ᱟᱵᱚ ᱨᱮᱱ ᱡᱟᱦᱟᱸᱭ ᱮ ᱦᱟᱯ ᱟᱵᱚ ᱨᱮᱱ ᱡᱟᱦᱟᱸᱭ ᱮᱠᱦᱟᱱ ᱯᱚᱨᱮ ᱛᱮ ᱮᱱ ᱠᱷᱟᱱᱼᱼ ᱟᱵᱚ ᱠᱚ ᱟᱨᱦᱚ ᱜᱚᱡ ᱢᱚᱡ ᱠᱟᱛᱮ ᱯᱚᱨᱮᱛᱮ ᱩᱱᱫᱚᱼᱼ ᱩᱱᱠᱩ ᱡᱤᱭᱟᱹᱞᱤ ᱠᱚ ᱵᱟᱝ ᱦᱟᱜ ᱠᱷᱟᱱ ᱵᱟᱠᱚ ᱧᱮᱞ ᱫᱟᱲᱮᱭᱟ ᱠᱚᱣᱟ ᱟᱹᱰᱤ ᱟᱭᱢᱟ ᱡᱤᱭᱟᱹᱞᱤ ᱜᱮ ᱜᱚᱡ ᱪᱟᱞᱟᱜ ᱠᱟᱱᱟ ᱥᱮ
ᱦᱮᱸ ᱮᱠᱫᱚᱢ ᱯᱮᱡ ᱡᱷᱚᱛᱚ ᱠᱚ ᱜᱚᱡ ᱪᱟᱵᱟᱜ ᱠᱟᱱᱟ᱾ ᱱᱮᱛᱟᱨ ᱫᱚ ᱡᱮᱢᱚᱱ ᱜᱷᱮᱨᱟ ᱪᱮᱸᱬᱮ ᱵᱤᱱ ᱧᱮᱞ ᱵᱟᱲᱟᱭᱮᱫ ᱠᱚᱣᱟ ᱱᱮᱛᱟᱨ ᱢᱮᱱᱟᱜ ᱠᱚᱣᱟ?
ᱵᱟᱝ ᱵᱟᱝ ᱜᱷᱮᱨᱚᱣᱟ ᱜᱷᱮᱨᱣᱟ ᱪᱮᱸᱬᱮ ᱫᱚ ᱦᱟᱸᱜ ᱠᱷᱟᱱ ᱵᱟᱹᱱᱩᱜ ᱠᱚᱣᱟ ᱟᱞᱮ ᱥᱮᱫ ᱦᱚᱸ᱾ ᱪᱟᱵᱟᱣ ᱟᱠᱟᱱᱟ ᱠᱚ ᱟᱹᱞᱤᱧ ᱡᱚᱠᱷᱚᱱ ᱱᱟᱠᱷᱟᱱ ᱠᱟᱹᱴᱤᱡ ᱞᱤᱧ ᱛᱟᱦᱮᱸ ᱠᱟᱱᱟ ᱩᱱᱞᱤᱧ ᱧᱮᱞ ᱠᱟᱜ ᱚ ᱫᱚᱢᱮ ᱠᱚ ᱛᱟᱦᱮᱸ ᱠᱟᱱᱟ᱾ ᱥᱟᱵ ᱵᱟᱲᱟ ᱦᱩᱭᱩᱜ ᱠᱟᱱ ᱛᱟᱦᱮᱸᱫ ᱜᱷᱮᱣᱨᱟ ᱪᱮᱸᱬᱮ ᱠᱚ ᱟᱯᱮ ᱚᱱᱛᱮ ᱜᱷᱮᱣᱨᱟ ᱪᱮᱸᱬᱮ ᱫᱚ ᱛᱟᱦᱞᱮ ᱢᱮᱱᱟᱜ ᱠᱚᱣᱟ ᱥᱮ ᱵᱟᱝ?
ᱵᱟᱝ ᱵᱟᱝ ᱱᱮᱛᱟᱨ ᱦᱚᱸ ᱱᱮᱛᱟᱨ ᱫᱚ ᱟᱞᱮᱥᱮᱫ ᱫᱚ ᱵᱟᱹᱱᱩᱜ ᱠᱚᱣᱟ ᱡᱷᱚᱛᱚ ᱮᱰᱵᱷᱮᱥᱴᱟᱨ ᱚᱲᱟᱜ ᱠᱚ ᱵᱮᱱᱟᱣ ᱮᱫᱟ ᱥᱮ ᱚᱠᱚᱭ ᱟᱲᱟᱜ ᱫᱟᱠᱚ ᱰᱷᱟᱞᱟᱭ ᱫᱟᱠᱚ ᱛᱟᱦᱞᱮ ᱮᱰᱵᱮᱥᱴᱟᱨ ᱩᱱᱠᱩ ᱫᱚ ᱠᱷᱚᱲ ᱪᱟᱞ ᱠᱚᱨᱮ ᱵᱮᱥᱤ ᱠᱚ ᱛᱟᱦᱮᱱ ᱛᱟᱦᱮᱸ ᱥᱮ ᱟᱫᱚ ᱠᱷᱚᱲ ᱪᱟᱞ ᱚᱲᱟᱜ ᱦᱚᱸ ᱱᱮᱛᱟᱨ ᱫᱚ ᱵᱟᱠᱚ ᱵᱮᱱᱟᱣ ᱫᱟ ᱥᱮ ᱟᱵᱚ ᱦᱚᱲ ᱡᱷᱚᱛᱚ ᱯᱟᱠᱟ ᱚᱲᱟᱜ ᱮᱰᱵᱮᱥᱴᱟᱨ ᱚᱲᱟᱜ ᱫᱟᱠᱚ ᱛᱟᱦᱚᱞᱮ ᱩᱱᱠᱩ ᱫᱚ ᱜᱷᱮᱨᱟ ᱪᱮᱸᱬᱮ ᱠᱚᱫᱚ ᱦᱚᱲ ᱚᱲᱟᱜ ᱠᱚᱨᱮ ᱚᱱᱮ ᱡᱮᱢᱚᱱ ᱠᱷᱚᱲ ᱪᱟᱞ ᱠᱚᱨᱮ ᱠᱚ ᱥᱚᱜᱮ ᱵᱟᱲᱟ ᱠᱚᱣᱟ ᱛᱟᱦᱮᱱᱟ ᱠᱚ ᱚᱱᱟ ᱠᱚᱨᱮ ᱜᱮ ᱵᱤᱥᱤ ᱠᱚ ᱧᱮᱞᱚᱜ ᱛᱟᱦᱮᱸ ᱠᱚ᱾ ᱱᱮᱛᱟᱨ ᱫᱚ ᱟᱫᱚ ᱚᱲᱟᱜ ᱫᱩᱣᱟᱹᱨ ᱦᱚᱸ ᱱᱮᱛᱟᱨ ᱫᱚ ᱵᱟᱵᱚᱱ ᱵᱮᱱᱟᱣ ᱮᱫᱟ ᱥᱮ ᱚᱱᱠᱟ ᱫᱚ᱾
ᱦᱮᱸ ᱟᱫᱚ ᱩᱱᱠᱩ ᱫᱚ ᱚᱠᱟ ᱨᱮᱠᱚ ᱛᱟᱦᱮᱱᱟ ᱚᱱᱮ ᱡᱮ ᱩᱱᱠᱩ ᱫᱚ ᱵᱩᱥᱩᱵ ᱪᱟᱞ ᱠᱚᱨᱮ᱾ ᱚ ᱟᱹᱰᱤ ᱞᱮᱠᱟ ᱩᱱᱠᱩ ᱠᱚ ᱛᱟᱦᱮᱱ ᱠᱷᱟᱱ ᱚᱸᱰᱮ ᱜᱮ ᱛᱩᱠᱟᱹ ᱠᱟᱛᱮ ᱥᱟᱛᱮ ᱠᱚᱨᱮ ᱠᱚ ᱛᱩᱠᱟᱹ ᱠᱟᱜ ᱛᱟᱦᱮᱸᱫ᱾ ᱥᱟᱶᱛᱮ ᱟᱨᱚ ᱠᱩᱧᱟ ᱠᱩᱧ ᱠᱚᱨᱮ ᱦᱚᱸᱠᱚ ᱛᱩᱠᱟᱹ ᱠᱟᱜ ᱛᱟᱦᱮᱸᱫ ᱩᱱᱠᱩ ᱜᱷᱮᱣᱨᱟ ᱪᱮᱸᱬᱮ ᱫᱚ᱾ ᱟᱫᱚ ᱱᱮᱛᱟᱨ ᱫᱚ ᱠᱩᱧ ᱠᱚᱦᱚᱸ ᱵᱟᱝᱵᱚᱱ ᱮ ᱵᱮᱣᱦᱟᱨ ᱫᱟ ᱥᱮ᱾ ᱮ ᱵᱟᱝ ᱵᱮᱣᱦᱟᱨ ᱛᱮ ᱟᱫᱚ ᱦᱟᱜᱠᱷᱟᱱ ᱠᱩᱧ ᱠᱚᱦᱚᱸ ᱟᱫᱚ ᱦᱟᱜᱠᱷᱟᱱ ᱞᱟᱴᱟ ᱛᱮ ᱮᱥᱮᱫᱚᱜ ᱠᱟᱱᱟ ᱚᱠᱟᱨᱮ ᱦᱟᱜᱠᱷᱟᱱ ᱵᱚᱱ ᱪᱟᱯᱟᱫ ᱠᱷᱟᱸᱡᱚ ᱠᱟᱜ ᱠᱟᱱᱟ ᱠᱩᱧ ᱠᱚᱨᱮ ᱦᱚᱸ ᱯᱮᱨᱮᱡ ᱫᱷᱟᱯᱟ ᱪᱟᱞᱟᱜ ᱠᱟᱱᱟ ᱠᱩᱧ ᱦᱚᱸ᱾ ᱚᱱᱟ ᱠᱷᱟᱹᱛᱤᱨ ᱛᱮ ᱫᱚ ᱦᱟᱜᱠᱷᱟᱱ ᱠᱩᱧ ᱨᱮᱦᱚᱸ ᱟᱫᱚ ᱵᱟᱠᱚ ᱛᱟᱦᱮᱸ ᱫᱟᱲᱮᱭᱟᱜ ᱠᱟᱱᱟ ᱦᱮᱸᱥᱮ᱾
ᱦᱮᱸ ᱮᱠᱫᱚᱢ ᱱᱮᱛᱟᱨ ᱫᱚ ᱢᱟᱱᱮ ᱩᱱᱠᱩᱣᱟᱜ ᱛᱟᱦᱮᱱ ᱴᱷᱟᱶ ᱦᱚᱸ ᱪᱟᱵᱟ ᱩᱛᱟᱹᱨ ᱮᱱᱟ ᱟᱵᱚ ᱜᱮ ᱵᱟᱵᱚᱱ ᱫᱚᱦᱚᱭᱮᱫᱟ ᱛᱟᱦᱞᱮ ᱩᱱᱠᱩ ᱫᱚ ᱚᱠᱟᱨᱮᱠᱚ ᱛᱟᱦᱮᱱᱟ ᱦᱮᱸᱥᱮ ᱵᱟᱝ᱾
ᱦᱮᱸᱻ ᱛᱟᱦᱞᱮ ᱜᱚᱝᱠᱮ ᱛᱟᱦᱞᱮ ᱠᱩᱧ ᱠᱚᱫᱚ ᱦᱟᱜᱠᱷᱟᱱ ᱵᱮᱵᱷᱟᱨ ᱜᱮᱭᱟᱯᱮ ᱥᱮ ᱵᱟᱝ ᱟᱯᱮ ᱫᱚ?
ᱦᱮᱸ ᱞᱟᱦᱟᱛᱮ ᱯᱟᱹᱦᱤᱞ ᱦᱚᱲ ᱠᱚ ᱵᱮᱱᱟᱣ ᱦᱚᱴᱚ ᱠᱟᱫᱟ ᱡᱟᱦᱟᱸᱭ ᱠᱚᱴᱷᱮᱱ ᱩᱱᱠᱩ ᱴᱷᱮᱱ ᱫᱚ ᱢᱮᱱᱟᱜ ᱫᱚ ᱢᱮᱱᱟᱜ ᱵᱮᱵᱚᱦᱟᱨ ᱵᱮᱵᱚᱦᱟᱨ ᱵᱟᱲᱟ ᱦᱩᱭᱩᱜ ᱠᱟᱱ ᱜᱮᱭᱟ ᱱᱮᱛᱟᱨ ᱫᱚ ᱡᱟᱹᱥᱛᱤ ᱠᱚᱞ ᱵᱟᱹᱥᱛᱤ ᱠᱚ ᱡᱩᱜ ᱠᱟᱫᱟ ᱥᱮ ᱚᱱᱟᱛᱮ ᱱᱮᱛᱟᱨ ᱫᱚ ᱵᱮᱥᱤ ᱠᱚᱞ ᱜᱮ ᱢᱮᱱᱟᱜ-ᱟ᱾ ᱠᱩᱧ ᱫᱚ ᱠᱷᱩᱵᱴᱟᱜ ᱠᱚᱢ ᱧᱚᱜ ᱜᱮᱭᱟ᱾
ᱦᱮᱸ ᱱᱮᱛᱟᱨ ᱫᱚ ᱱᱟᱜᱠᱷᱟᱱ ᱟᱞᱮᱥᱮᱫ ᱦᱚᱸ ᱠᱩᱧ ᱫᱚ ᱢᱮᱱᱟᱜ ᱠᱟᱫᱟ ᱢᱟᱱᱮ ᱡᱟᱦᱟᱸ ᱛᱤᱱᱟᱹᱜ ᱠᱩᱧ ᱛᱟᱦᱮᱸ ᱠᱟᱱᱟ ᱞᱟᱦᱟ ᱛᱮᱫᱚ ᱟᱞᱮᱥᱮᱫ ᱫᱚ ᱮ ᱩᱱᱟᱹᱜ ᱜᱟᱱ ᱫᱚ ᱛᱚ ᱠᱩᱧ ᱫᱚ ᱵᱟᱠᱚ ᱵᱮᱣᱦᱟᱨ ᱫᱟ ᱛᱚ ᱠᱚᱞ ᱠᱚᱠᱚ ᱵᱮᱱᱟᱣ ᱟᱠᱟᱫᱟ ᱛᱟᱨᱯᱚᱨ ᱩᱰᱩᱜ ᱟᱠᱟᱱᱟ ᱛᱮᱭᱟᱨ ᱟᱠᱟᱫᱟ ᱠᱚ᱾ ᱛᱮ ᱟᱨᱦᱚᱸ ᱚᱱᱟ ᱴᱟᱭᱤᱢ